ᱦᱮᱸ ᱟᱡᱚᱢ ᱫᱟᱢ ᱨᱚᱲ ᱦᱮᱞᱳ ᱦᱮᱸ ᱟᱸᱡᱚᱢ ᱫᱟᱢ?
ᱟᱡᱚᱢ ᱧᱟᱢ ᱫᱟᱢ?
ᱦᱮᱸ᱾ ᱟᱢᱮᱢ ᱟᱡᱚᱢ ᱧᱟᱢ ᱮᱫ ᱛᱤᱧᱟ?
ᱦᱮᱸ ᱟᱡᱚᱢ ᱫᱤᱧ
ᱞᱟᱭ ᱢᱮ ᱪᱮᱫ ᱮᱢ ᱪᱤᱠᱟᱭᱫᱟᱢ
ᱦᱳᱭ ᱪᱤᱠᱟ ᱦᱚ ᱵᱟᱝ
ᱦᱚ ᱠᱷᱚᱥᱞᱟ ᱯᱮ ᱟᱜᱩ ᱪᱟᱵᱟ ᱠᱮᱫᱟ? ᱠᱷᱚᱥᱞᱟ ᱯᱮ ᱟᱜᱩ ᱪᱟᱵᱟ ᱠᱮᱫᱟ?
ᱦᱮᱸ ᱵᱟᱝ ᱮᱠᱷᱚᱱ ᱦᱚ ᱟᱣᱨᱤ ᱞᱮᱼᱼ ᱪᱟᱵᱟᱭᱟ᱾ ᱱᱟᱥᱮ ᱵᱮᱲᱟ ᱦᱩᱭ ᱟᱠᱟᱱᱟ ᱟᱫᱚ ᱫᱚᱢᱮ ᱥᱤᱛᱩᱝ ᱠᱟᱱᱟ ᱟᱫᱚ ᱳᱭᱳᱭ ᱢᱮᱱᱫᱟ ᱯᱚᱨᱮ ᱵᱚᱱ ᱜᱮᱢᱮᱨ ᱠᱷᱟᱱ ᱦᱟᱜ ᱢᱟᱡᱟᱱ ᱠᱚ ᱛᱮᱜ
ᱚ ᱛᱤᱱᱟᱹᱜ ᱜᱟᱱ ᱵᱟᱠᱤ ᱢᱮᱱᱟᱜ ᱛᱟᱯᱮᱭᱟ?
ᱢᱮᱱᱟᱜ ᱜᱮᱭᱟ ᱢᱤᱫ ᱵᱟᱨ ᱫᱷᱟᱣ ᱜᱮᱞᱮ ᱜᱮᱢᱮᱨ ᱠᱮᱫᱟ ᱟᱫᱚ ᱳᱭᱳᱭ ᱢᱮᱱᱫᱟ ᱫᱚᱢᱮ ᱥᱤᱛᱩᱝ ᱠᱟᱱᱟ᱾ ᱥᱩ ᱛᱟᱹᱲᱤ ᱠᱟᱛᱮ ᱚᱱᱮ ᱛᱚᱞ ᱵᱤᱸᱰᱟᱹ ᱠᱮᱫᱟᱞᱮ ᱟᱨᱞᱮ ᱫᱚᱦᱚ ᱦᱚᱴᱚ ᱠᱟᱫᱟ᱾
ᱦᱮᱸ ᱥᱤᱛᱩᱝ ᱫᱚᱛᱚ ᱫᱚᱢᱮ ᱥᱤᱛᱩᱝᱼᱼ ᱢᱟᱱᱮ ᱤᱱᱟᱹᱜ ᱥᱤᱛᱩᱝ ᱨᱮ ᱟᱹᱜᱩ ᱢᱟᱱᱮ ᱵᱚᱦᱚᱜ ᱠᱚ ᱟᱹᱥᱩᱨᱚᱜᱼᱟ᱾
ᱫᱚᱢᱮ ᱤᱭᱟᱹ ᱜᱮᱭᱟ
ᱦᱮᱸ
ᱢᱟ ᱴᱷᱟᱱ ᱱᱚᱣᱟ ᱠᱷᱮᱛ ᱦᱚᱸ ᱮᱢᱚᱱ ᱡᱟᱭᱜᱟ ᱨᱮ ᱢᱮᱱᱟᱜᱼᱟ ᱱᱟᱥᱮᱱᱟᱜ ᱛᱷᱚᱲᱟ ᱫᱚᱢᱮ ᱥᱟᱭᱤᱰ ᱛᱮ ᱫᱟᱨᱮ ᱫᱟᱨᱮ ᱠᱚ ᱢᱮᱱᱟᱜᱼᱟ᱾ ᱱᱟᱥᱮ ᱦᱚᱭ ᱦᱚᱸ ᱵᱟᱝ ᱧᱟᱢᱚᱜ ᱠᱟᱱᱟ᱾
ᱚ ᱫᱟᱠᱟ ᱠᱚᱢ ᱡᱚᱢ ᱠᱮᱫᱟ?
ᱦᱮᱸ ᱡᱚᱢ ᱵᱟᱲᱟ ᱦᱩᱭᱮᱱ ᱜᱮᱭᱟ᱾
ᱦᱮᱸ ᱛᱩᱯᱩ ᱵᱟᱲᱟᱭᱮᱱᱟᱢ?
ᱵᱟᱝ ᱛᱩᱯᱩᱲᱟ ᱫᱚ ᱵᱟᱝ ᱦ ᱟᱠᱟᱱᱟ ᱟᱫᱚ ᱚᱱᱮ ᱭᱩᱭ ᱢᱮᱱᱫᱟ ᱱᱟᱥᱮ ᱵᱚᱱ ᱱᱟᱦᱟᱜ ᱵᱚᱱ ᱜᱮᱢᱮᱨᱟ ᱫᱚᱢᱮ ᱠᱷᱥᱟᱞᱟᱜ ᱜᱮᱢᱮᱨ ᱥᱮ ᱫᱚᱢᱮ ᱛᱤ ᱠᱚ ᱞᱮᱧᱡᱮᱨ ᱠᱚᱜᱼᱟ ᱯᱤᱪᱷᱞᱟᱹᱣ ᱵᱩᱡᱷᱟᱹᱜᱼᱟ᱾
ᱦᱮᱸ ᱥᱩᱱᱩᱢ ᱧᱚᱜ ᱜᱮᱭᱟ ᱥᱮ ᱠᱚᱥᱞᱟ ᱚᱱᱟᱛᱮ
ᱦᱮᱸ ᱢᱟᱱᱮ ᱥᱮ ᱩᱫᱽᱜᱟᱹᱨ ᱫᱟᱜ ᱛᱮ ᱡᱚᱴᱮᱫ ᱞᱮᱠᱷᱟᱱ ᱜᱮ ᱛᱤᱯᱩᱨᱟᱹ ᱠᱚ ᱞᱮᱸᱡᱮᱨ ᱜᱚᱫᱚᱜᱼᱟ᱾
ᱦᱮᱸ ᱪᱮᱫ ᱮᱢ ᱪᱤᱠᱟᱹᱭᱮᱫ ᱛᱟᱦᱮᱸᱫ ᱛᱟᱦᱚᱞᱮᱭᱟ?
ᱟᱫᱚ ᱚᱱᱮ ᱠᱷᱚᱥᱞᱟ ᱜᱮᱠᱚ ᱱᱟᱥᱮ ᱜᱮᱢᱨ ᱠᱟᱛᱮᱜ ᱡᱤᱨᱟᱹᱣ ᱵᱟᱲᱟᱜ ᱜᱮ ᱦᱩᱭᱩᱜ ᱠᱟᱱ ᱛᱟᱦᱮᱸᱱᱟ ᱟᱫᱚ ᱥᱮᱨᱚᱠᱚᱢ ᱫᱚ ᱪᱮᱫ ᱜᱮ ᱵᱟᱝ ᱪᱤᱠᱟᱹᱭ ᱦᱩᱭᱩᱜ ᱠᱟᱱᱟ᱾
ᱚ ᱱᱟᱯᱟᱭ ᱜᱮ
ᱟᱢ ᱫᱚ ᱪᱮᱫ ᱮᱢ ᱪᱤᱠᱟᱹᱭᱮᱫᱟ
ᱪᱤᱠᱟᱹ ᱦᱚᱸ ᱵᱟᱝ ᱤᱧ ᱫᱚ ᱡᱟᱹᱯᱤᱫ ᱠᱟᱜ ᱛᱤᱦᱤᱧ ᱡᱟᱹᱯᱤᱫ ᱠᱷᱚᱡ ᱱᱤᱛᱚᱜ ᱜᱤᱧ ᱵᱮᱨᱮᱫ ᱮᱱᱟ ᱵᱮᱨᱮᱫ ᱠᱟᱛᱮᱫ ᱯᱷᱳᱱ ᱪᱟᱨᱡ ᱨᱮᱧ ᱫᱚᱦᱚ ᱟᱠᱟᱫ ᱛᱟᱦᱮᱱ ᱯᱷᱳᱱ ᱤᱧ ᱧᱮᱞ ᱠᱤᱫᱟᱹᱧ ᱱᱮᱴ ᱤᱧ ᱚᱱ ᱠᱮᱫᱟ ᱟᱨ ᱢᱮᱥᱮᱡ ᱦᱮᱡ ᱮᱱ ᱛᱟᱢᱟ᱾ ᱦᱚᱸ ᱪᱟᱦᱞᱮ ᱜᱞᱢᱟᱨᱟ ᱦᱩᱭ ᱞᱮᱜᱮ
ᱚ ᱛᱩᱯᱩ ᱡᱚᱢ ᱠᱚᱫᱚ ᱦᱩᱭ ᱱᱟᱥᱮ ᱵᱟᱝ ᱛᱟᱦᱚᱞᱮ?
ᱦᱮᱸ ᱛᱚ ᱯᱩ ᱡᱚᱢ ᱠᱚᱫᱚ ᱦᱩᱭ ᱠᱟᱱᱟ᱾ ᱠᱟᱨᱮᱱ ᱦᱮᱡ ᱮᱱᱟ ᱟᱯᱮ ᱥᱮᱫ
ᱵᱟᱝ ᱦᱮᱡ ᱠᱟᱱᱟ᱾
ᱟᱞᱮ ᱥᱮᱫ ᱦᱚᱸᱛᱚ ᱵᱟᱝ ᱦᱮᱡ ᱟᱠᱟᱱᱟ᱾ ᱛᱤᱱᱟᱹᱜ ᱪᱟᱨᱡ ᱢᱮᱱᱟᱜ ᱛᱟᱢᱟ ᱯᱷᱳᱱ ᱨᱮ?
ᱯᱷᱳᱱ ᱨᱮ ᱱᱟᱥᱮᱱᱟᱜ ᱜᱮ ᱪᱟᱨᱪ ᱢᱮᱱᱟᱜᱼᱟ᱾ ᱱᱟᱥᱮᱱᱟᱜ ᱥᱮᱛᱟᱜ ᱨᱮ ᱦᱮᱡ ᱞᱮᱱᱟ ᱪᱟᱨ ᱨᱮ ᱵᱟᱹᱭᱥᱟᱹᱣ ᱦᱩᱭ ᱞᱮᱱᱟ᱾ ᱟᱫᱚ ᱠᱟᱨᱮᱱ ᱵᱟᱝ ᱦᱮᱡ ᱟᱠᱟᱱᱟ᱾
ᱚ
ᱠᱟᱨᱮᱱ ᱠᱚ ᱡᱟᱦᱟᱸᱭ ᱠᱚ ᱴᱷᱤᱠ ᱜᱮᱭᱟ ᱩᱱᱠᱩ ᱠᱚ ᱦᱮᱡ ᱞᱮᱱ ᱜᱮᱭᱟ᱾ ᱟᱞᱮ ᱢᱚᱱᱮ ᱠᱮᱫᱟ ᱦᱩᱭᱛᱚ ᱠᱟᱨᱮᱱ ᱦᱤᱡᱩᱜᱼᱟ ᱡᱟᱦᱟᱸᱭ ᱜᱮ ᱠᱟᱨᱮᱱ ᱤᱭᱟᱹ ᱛᱟᱨ ᱠᱚ ᱴᱷᱤᱠ ᱵᱟᱲᱟᱭ ᱜᱮᱭᱟ᱾ ᱡᱮᱛᱟᱨᱟ
ᱦᱮᱸ ᱦᱮᱸ
ᱪᱟᱸᱫ ᱫᱚᱭ ᱢᱮᱱᱫᱟ ᱡᱟᱹᱱᱤᱡ ᱦᱟᱜ ᱦᱤᱡᱩᱜᱼᱟ ᱠᱟᱨᱮᱱ ᱟᱫᱚ ᱩᱱᱠᱩ ᱢᱟ ᱥᱮᱛᱟᱜ ᱨᱮᱠᱚ ᱦᱮᱡ ᱞᱮᱱᱟ ᱥᱮᱛᱟᱜ ᱥᱟᱛᱴᱟ ᱥᱮᱫ ᱟᱫᱚ ᱱᱤᱛᱚᱜ ᱫᱷᱟᱹᱵᱤᱡ ᱠᱟᱨᱮᱱ ᱜᱮ ᱵᱟᱝ ᱦᱮᱡ ᱞᱮᱱᱟ᱾
ᱚ ᱛᱚ ᱚᱠᱟᱨᱮ ᱛᱩᱯᱩᱱ ᱜᱮᱯᱮ ᱜᱟᱹᱰᱭᱟᱹ ᱨᱮ ᱥᱮ ᱠᱚᱞ ᱨᱮ
ᱠᱚᱞ ᱦᱚᱸ ᱢᱮᱱᱟᱜ ᱜᱮᱭᱟ ᱟᱨ ᱚᱱᱮ ᱜᱟᱰᱟ ᱢᱮᱱᱟᱜᱼᱟ ᱛᱟᱞᱦᱮ ᱜᱟᱰᱟ ᱦᱚᱸ ᱢᱮᱱᱟᱜ ᱜᱮᱭᱟ ᱟᱨ ᱱᱚᱝᱠᱟ ᱜᱟᱹᱰᱭᱟᱹ ᱠᱚᱦᱚᱸ ᱢᱮᱱᱟᱜ ᱜᱮᱭᱟ᱾
ᱚ ᱟᱪᱷᱟ ᱟᱯᱮᱥᱮᱫ ᱚᱱᱟ ᱡᱟᱦᱟᱸᱟᱭ ᱱᱮᱛᱟᱨ ᱚᱱᱟ ᱴᱟᱭᱤᱢ ᱵᱩᱞ ᱵᱟᱹᱭᱥᱟᱹᱣ ᱟᱠᱟᱫ ᱫᱚᱠᱚ ᱚᱱᱟ ᱟᱯᱮᱥᱮᱫ ᱵᱤᱭᱟᱟᱣ ᱠᱟᱱᱟ?
ᱦᱮᱸ ᱵᱟᱹᱭᱥᱟᱹᱣ ᱠᱟᱫ ᱜᱮᱭᱟ ᱠᱚ ᱟᱞᱮ ᱥᱮᱫ ᱦᱚᱸ ᱦᱳᱭ ᱢᱤᱫ ᱥᱮᱨᱢᱟ ᱞᱟᱦᱟ ᱠᱚᱢ ᱵᱟᱹᱭᱥᱟᱹᱣ ᱠᱟᱫᱟ᱾
ᱟᱨ ᱫᱟᱜ ᱠᱚ ᱢᱟᱱᱮ ᱪᱮᱞᱮᱠᱟ ᱩᱰᱩᱠᱚᱜ ᱛᱟᱯᱮᱭᱟ ᱥᱟᱨᱟ ᱜᱷᱟᱹᱲᱤ ᱜᱮ ᱩᱰᱩᱠᱚᱜᱼᱟ ᱥᱮ ᱡᱟᱦᱟᱸ ᱛᱤᱥ ᱯᱩᱨᱟᱹ ᱩᱰᱩᱠᱚᱜᱼᱟ ᱥᱮ ᱫᱤᱱᱟᱹ ᱦᱤᱞᱳᱜ ᱚᱠᱟᱮ ᱞᱮᱠᱟ ᱩᱰᱩᱠᱚᱜ ᱛᱟᱯᱮᱭᱟ ᱫᱟᱜ ᱫᱚ? ᱻ ᱦ ᱚᱠᱟᱭ ᱱᱟᱢ ᱟᱸᱡᱚᱢ ᱫᱟᱢ ᱥᱮ?
ᱦᱮᱸ ᱟᱸᱡᱚᱢᱮᱫ ᱜᱤᱭᱟᱹᱧ᱾
ᱠᱩᱞᱤ ᱠᱮᱜ ᱢᱮᱫᱩᱧ ᱫᱤᱱᱟᱹᱢ ᱡᱮ ᱪᱮᱫ ᱞᱮᱠᱟ ᱫᱟᱜ ᱫᱤᱱᱟᱢ ᱞᱤᱞᱚᱜ ᱩᱰᱩᱚᱜ ᱛᱟᱯᱮᱭᱟ
ᱦᱮᱸ ᱚᱱᱟ ᱴᱟᱭᱤᱢ ᱠᱚᱞᱮ ᱢᱮᱱ ᱦᱚᱪᱚᱭᱮᱫᱟ ᱥᱮ ᱡᱟᱦᱟᱸ ᱴᱮᱝᱠᱤ ᱠᱚ ᱵᱟᱹᱭᱥᱟᱹᱣ ᱚᱱᱠᱟᱱᱟᱜ ᱮᱢ ᱢᱮᱱ ᱦᱚᱪᱚᱭᱮᱫᱟ?
ᱴᱤᱝᱠᱤ ᱡᱟᱦᱟᱸ ᱵᱟᱹᱭᱥᱟᱹᱣ ᱠᱟᱜ ᱛᱟᱠᱚᱣᱟ ᱚᱱᱟ ᱠᱚ ᱵᱟᱹᱭᱥᱟᱹᱣ ᱠᱟᱜ ᱯᱮᱭᱟ᱾
ᱦᱮᱸ ᱟᱞᱮ ᱟᱹᱛᱳ ᱨᱮᱢᱟ ᱥᱳᱞᱟᱨ ᱫᱤᱭᱮ ᱴᱮᱝᱠᱤ ᱠᱚ ᱵᱟᱹᱭᱥᱟᱹᱣ ᱠᱟᱫ ᱞᱮᱭᱟ ᱴᱟᱭᱤᱢ ᱠᱚ ᱫᱚ ᱵᱟᱞᱮ ᱧᱟᱢᱟ᱾
ᱚ ᱟᱪᱪᱷᱟ ᱟᱪᱪᱷᱟ ᱟᱞᱮ ᱥᱮᱫ ᱫᱚ ᱚᱱᱟ ᱴᱟᱭᱤᱢ ᱠᱚᱞ ᱵᱟᱹᱭᱥᱟᱹᱣ ᱠᱟᱫᱟ ᱠᱚ ᱛᱚ ᱚᱱᱟᱛᱮ ᱢᱮᱱᱫᱟᱹᱧ ᱟᱯᱮ ᱦᱚᱸ ᱟᱯᱮ ᱥᱮᱫ ᱦᱟᱸ ᱪᱮᱫ ᱡᱟᱦᱟᱸᱨᱮ ᱟᱨᱠᱤ ᱚᱱᱠᱟ ᱥᱳᱞᱟᱨ ᱫᱤᱭᱮ ᱵᱟᱹᱭᱥᱟᱹᱣ ᱠᱟᱫᱟ ᱠᱚ ᱚᱱᱛᱮ ᱫᱚ ᱴᱟᱭᱤᱢ ᱠᱚᱞ ᱫᱚ ᱵᱟᱝ ᱤᱭᱟ‍‍ᱹ ᱠᱟᱫᱟ ᱠᱚ ᱛᱚ
ᱟᱞᱮᱥᱮᱫ ᱦᱚᱸ ᱴᱟᱭᱤᱢ ᱠᱚᱞ ᱠᱚ ᱵᱟᱹᱭᱥᱟᱹᱣ ᱞᱮᱫ ᱜᱮᱭᱟ ᱠᱤᱱᱛᱩ ᱫᱟᱜ ᱫᱚ ᱢᱤᱫ ᱫᱷᱟᱣ ᱦᱚᱸ ᱵᱟᱞᱮ ᱧᱟᱢ ᱟᱠᱟᱫᱟ ᱴᱟᱭᱤᱢ ᱠᱚᱞ ᱡᱷᱚᱛᱚ ᱵᱟᱹᱭᱥᱟᱹᱣ ᱞᱮ ᱛᱟᱦᱮᱱ ᱠᱚ ᱟᱹᱰᱤ ᱫᱤᱱ ᱨᱮ ᱫᱟᱜ ᱫᱚ ᱢᱤᱫ ᱫᱷᱟᱣ ᱵᱟᱞᱮ ᱧᱟᱢ ᱠᱮᱫᱟ ᱟᱫᱚ ᱠᱤᱪᱷᱩ ᱫᱤᱱ ᱯᱚᱨᱮ ᱢᱮᱱ ᱮᱫᱟ ᱥᱳᱞᱟᱨ ᱨᱮᱱᱟᱜ ᱴᱮᱝᱠᱤ ᱡᱟᱦᱟᱸ ᱛᱟᱦᱮᱱ ᱚᱱᱟ ᱠᱚ ᱵᱟᱹᱭᱥᱟᱹᱣ ᱦᱚᱴᱚ ᱠᱟᱫᱟ
ᱚ ᱵᱷᱟᱹᱞᱤ ᱜᱮ ᱛᱟᱦᱞᱮ ᱫᱟᱜ ᱨᱮᱱᱟᱜ ᱫᱚ ᱩᱱᱟᱹᱜ ᱮᱸᱴᱠᱮᱴᱚᱲᱮ ᱫᱚ ᱵᱟᱝ ᱦᱩᱭᱩᱜᱼᱟ
ᱵᱟᱝ ᱫᱟᱜ ᱮᱠᱮᱴᱚᱬᱮ ᱦᱚᱸ ᱵᱟᱝ ᱦᱩᱭ ᱫᱚ ᱵᱟᱝ ᱦᱳᱭᱼᱟ ᱠᱤᱱᱛᱩ ᱡᱮᱫᱤᱱ ᱠᱚ ᱵᱟᱹᱭᱥᱟᱹ ᱦᱚᱴᱚ ᱠᱟᱫᱟ ᱚᱠᱚᱭ ᱦᱚᱸ ᱢᱟᱱᱮ ᱥᱮᱨᱚᱠᱚᱢ ᱵᱟᱵᱟ ᱛᱟᱠᱚ ᱵᱮᱥ ᱜᱩᱱᱤ ᱜᱩᱨᱤᱵ ᱦᱚᱲ ᱠᱚ ᱵᱟᱠᱚ ᱛᱟᱦᱮᱸ ᱠᱟᱱᱟ ᱛᱚ ᱮᱢᱚᱱ ᱡᱟᱭᱜᱟ ᱨᱮᱠᱚ ᱵᱟᱹᱭᱥᱟᱹᱣ ᱦᱚᱴᱚ ᱠᱟᱜ ᱞᱮᱭᱟ ᱟᱞᱮ ᱠᱩᱞᱦᱤ ᱢᱩᱪᱟᱹᱫ ᱡᱟᱭᱜᱟ ᱨᱮ᱾
ᱚ ᱛᱚ ᱵᱟᱠᱚ ᱛᱟᱦᱮᱸ ᱠᱟᱱᱟ ᱦᱚᱭ ᱛᱚ ᱦᱚᱲ
ᱟᱨ ᱢᱤᱫᱴᱮᱱ ᱚᱲᱟᱜ ᱜᱮ ᱢᱮᱱᱟᱜᱼᱟ ᱟᱨᱚ ᱚᱸ ᱻ
ᱚ
ᱦᱮᱸ ᱨᱚᱲ ᱟᱸᱡᱚᱢᱮᱫ ᱜᱮᱭᱟ ᱢᱟᱡᱷᱮ ᱢᱚᱫᱽᱫᱷᱮ ᱴᱟᱣᱟᱨ ᱰᱤᱥᱴᱟᱵ ᱛᱟᱢᱟᱭ᱾
ᱚ
ᱪᱮᱫᱠᱟ ᱨᱚᱲ ᱴᱷᱤᱠ ᱜᱮᱢ ᱵᱩᱡ ᱮᱫᱟ ᱥᱮ ᱮᱱᱟᱝ ᱞᱮᱠᱟ ᱜᱮᱢ ᱵᱩᱡᱽᱫᱟ ᱨᱚᱲ ᱴᱷᱤᱠ ᱜᱮᱢ ᱵᱩᱡ ᱫᱟ ᱛᱚ?
ᱦᱮᱸ ᱴᱷᱤᱠ ᱜᱮᱭᱟ᱾
ᱦᱮᱸ ᱤᱱᱠᱟᱹ ᱡᱟᱦᱟᱸ ᱞᱮᱠᱟᱢ ᱜᱟᱞᱢᱟᱨᱟᱣ ᱵᱟᱲᱟᱜ ᱜᱮᱭᱟ ᱦᱚᱲ ᱥᱟᱶ ᱚᱱᱠᱟᱜᱮ ᱜᱟᱞᱢᱟᱨᱟᱣ ᱢᱮ ᱪᱮᱫ ᱦᱚᱸ ᱵᱚᱛᱚᱨ ᱨᱮᱱᱟᱜ ᱫᱚ ᱵᱟᱝ ᱠᱟᱱᱟ᱾
ᱟᱱ ᱯᱳᱭᱞᱳ ᱯᱳᱭᱞᱳ ᱱᱚᱣᱟᱨᱮ ᱯᱨᱮᱯᱚᱨ ᱡᱚᱲᱟᱣ ᱦᱩᱭ ᱟᱠᱟᱱᱟ ᱥᱮ ᱟᱫᱚ ᱵᱟᱝ ᱜᱩᱡᱩᱜ ᱠᱟᱱᱟ᱾
ᱦᱮᱸ ᱦᱮᱸ
ᱟᱹᱰᱤ ᱟᱴ ᱮᱸᱴᱠᱮᱴᱬᱮ ᱦᱩᱭ ᱠᱟᱱᱟ᱾
ᱱᱚᱣᱟ ᱮᱯ ᱥᱟᱶ ᱢᱟᱱᱮ ᱦᱚᱲ ᱥᱟᱶ ᱜᱟᱞᱢᱟᱨᱟᱣ ᱜᱟᱞᱢᱟᱨᱟᱣ ᱛᱮ ᱮᱢᱚᱱ ᱢᱟᱱᱮ ᱨᱚᱲ ᱠᱚ ᱯᱟᱞᱴᱟᱣ ᱪᱟᱵᱟᱣ ᱠᱟᱱ ᱛᱤᱧᱟ ᱡᱟᱦᱟᱸᱭ ᱦᱚᱲ ᱥᱟᱶ ᱤᱧ ᱨᱚᱲ ᱠᱟᱱᱟ ᱵᱟᱝ ᱵᱷᱮᱜᱟᱨ ᱜᱤᱧ ᱨᱚᱲ ᱠᱟᱱᱟ ᱪᱮᱫᱠᱟᱢ ᱨᱚᱲ ᱠᱟᱱᱟ ᱟᱞᱟᱫᱟ ᱜᱮ ᱯᱩᱨᱟᱹ ᱱᱚᱣᱟ ᱨᱮᱫᱚ ᱮᱠᱴᱩ ᱤᱭᱟᱹ ᱥᱟᱹᱦᱤᱡ ᱥᱟᱢᱴᱟᱣ ᱥᱟᱹᱦᱤᱡ ᱢᱟᱱᱮ ᱠᱟᱹᱴᱤᱡ ᱪᱤᱱᱛᱟᱹ ᱧᱚᱜ ᱠᱟᱛᱮ ᱨᱚᱲ ᱛᱚ ᱯᱩᱨᱟ ᱨᱚᱲ ᱠᱚ ᱯᱟᱞᱴᱟᱣ ᱪᱟᱵᱟ ᱠᱟᱱ ᱛᱤᱧᱟ᱾ ᱛᱟᱨᱯᱚᱨᱮᱧ ᱢᱮᱱᱫᱟ ᱵᱟᱝ᱾ ᱡᱟᱦᱟᱸ ᱞᱮᱠᱟᱧ ᱨᱚᱲ ᱜᱮᱭᱟ ᱚᱱᱠᱟ ᱜᱤᱧ ᱨᱚᱲᱟ ᱦᱮᱸ ᱡᱟᱦᱟᱨᱟ ᱜᱮ
ᱱᱟᱥᱮᱱᱟᱜ ᱪᱤᱱᱛᱟᱹ ᱵᱽᱟᱵᱽᱱᱟ ᱠᱟᱛᱮ ᱨᱚᱲ ᱦᱩᱭᱩᱜᱼᱟ᱾ ᱱᱟᱥᱮ ᱵᱽᱮᱜᱟᱨ ᱜᱮ ᱵᱩᱡᱽᱟᱹᱜ ᱠᱟᱱᱟ᱾
ᱦᱮᱸ ᱦᱮᱸ ᱟᱫᱚ ᱢᱟᱱᱮ ᱩᱞᱴᱟᱹ ᱯᱟᱞᱴᱟ ᱡᱟᱦᱟᱱᱟᱜ ᱵᱟᱝ ᱢᱮᱱ ᱞᱮᱠᱷᱟᱡ ᱜᱮ ᱦᱩᱭᱱᱟ᱾ ᱡᱟ ᱜᱮ ᱟᱨ ᱛᱟᱦᱞᱮ ᱟᱯᱮᱴᱷᱮᱡ ᱠᱷᱚᱱᱟᱜ ᱟᱯᱮᱭᱟᱜ ᱜᱟᱹᱰᱭᱟᱹ ᱫᱚ ᱛᱤᱱᱟᱹᱜ ᱥᱟᱺᱟᱹᱜᱤᱧ ᱜᱮᱭᱟ?
ᱟᱞᱮ ᱚᱲᱟᱜ ᱟᱞᱮ ᱟᱹᱛᱩ ᱨᱮᱢᱟ ᱡᱷᱚᱛᱚ ᱦᱚᱲᱟᱜ ᱜᱷᱚᱨᱮ ᱜᱷᱚᱨ ᱢᱟᱱᱮ ᱚᱲᱟᱜ ᱚᱲᱟᱜ ᱜᱮ ᱜᱟᱹ ᱰᱭᱟᱹ ᱢᱮᱱᱟᱜᱼᱟ ᱥᱟᱱᱟᱢ ᱦᱚᱲᱟᱜ ᱜᱮ
ᱜᱟᱹᱰᱭᱟᱹ ᱥᱮ ᱰᱚᱵᱷᱟᱜ ᱢᱮᱱᱟᱜ ᱛᱟᱯᱮᱭᱟ? ᱚᱱᱟ ᱚᱲᱟᱜ ᱥᱩᱨ ᱨᱮ ᱛᱟᱦᱮᱸᱱ ᱫᱚ ᱦᱮᱸ ᱰᱚᱵᱷᱟᱜ ᱫᱚ ᱠᱟᱹᱴᱤᱡ-ᱟ ᱠᱚ ᱢᱮᱱᱟ᱾
ᱟᱨ ᱜᱚᱲᱚ ᱜᱚᱲᱚᱣᱟᱜ ᱫᱟᱬᱟᱱ ᱠᱚᱨᱮ ᱟ ᱡᱟᱦᱟ ᱠᱚ ᱢᱮᱱᱫᱟ ᱜᱟᱹᱰᱟᱹᱭᱟ
ᱡᱚᱛᱚ ᱦᱚᱲᱟᱜ ᱦᱮᱱᱟᱜ ᱛᱟᱯᱮᱭᱟ?
ᱦᱮᱸᱻᱭ ᱢᱤᱫ ᱵᱟᱨ ᱚᱲᱟᱜ ᱠᱚ ᱦᱚᱭᱛᱳ ᱵᱟᱹᱱᱩᱜ ᱛᱟᱠᱚᱣᱟ ᱵᱟᱝ ᱠᱷᱟᱱ ᱢᱚᱴᱟᱢᱩᱴᱤ ᱢᱮᱱᱟᱜ ᱜᱮᱭᱟ ᱚᱠᱚᱭ ᱦᱚᱸᱪᱚᱸ ᱥᱮᱨᱚᱠᱚᱢ ᱫᱟᱜ ᱛᱮᱫᱚ ᱵᱟᱞᱮ ᱠᱚᱥᱴᱚᱜ ᱜᱮᱭᱟ
ᱟᱪᱪᱷᱟ ᱛᱟᱦᱞᱮ ᱟᱯᱮ ᱫᱚ ᱡᱚᱛᱚ ᱮᱠᱷᱮᱱ ᱠᱤᱥᱟᱹᱬ ᱠᱤᱥᱟᱹᱬ ᱦᱚᱲ ᱦᱮᱱᱟᱜ ᱯᱮᱭᱟ ᱛᱚ
ᱵᱟᱝᱻᱭ ᱠᱤᱥᱟᱹᱲ ᱠᱤᱥᱟᱹᱲ ᱦᱚᱲ ᱫᱚ ᱵᱟᱝᱻᱟᱭ᱾ ᱚᱭᱮ ᱢᱟᱱᱮ ᱵᱟᱵᱟᱭ ᱢᱮᱱ ᱛᱟᱦᱮᱸᱱᱟ ᱡᱮ ᱚᱲᱟᱜ ᱠᱚ ᱡᱩᱛ ᱥᱚᱢᱚᱭ ᱦᱟᱥᱟ ᱠᱚᱠᱚ ᱨᱟᱠᱟᱵ ᱠᱟᱫᱟ ᱚᱱᱠᱟ ᱠᱟᱛᱮ ᱜᱮ ᱤᱧ
ᱢᱟᱱᱮ ᱵᱟᱸᱫᱷ ᱦᱩᱭ ᱠᱟᱱᱟ᱾
ᱚᱲᱟᱜ ᱡᱩᱜᱽ ᱛᱮ ᱤᱱᱟᱹᱜ ᱢᱟᱨᱟᱝ ᱵᱟᱫᱷ
ᱛᱟᱯᱚᱨᱮ ᱚᱱᱟ ᱤᱭᱟᱹ ᱛᱮᱦᱚᱸ ᱵᱟ ᱟᱵᱟᱨ ᱥᱩᱠᱨᱤ ᱫᱟᱨᱟᱭ ᱛᱮ ᱫᱚᱢᱮ ᱠᱚ ᱠᱟᱹᱢᱤ ᱦᱚᱪᱚᱭ ᱫᱤᱱ ᱥᱮ ᱞᱟᱦᱟᱛᱮᱱ ᱦᱚᱲ ᱠᱚᱫᱚ
ᱪᱮᱫ ᱛᱮ?
ᱥᱩᱠᱨᱤ᱾
ᱥᱩᱠᱨᱤ ᱛᱮᱠᱚ ᱠᱟᱹᱢᱤ
ᱦᱮᱸ ᱟᱞᱮᱭᱟᱜ ᱵᱟᱸᱫᱜᱤ ᱚᱱᱮ ᱢᱟᱢᱟ ᱟᱭᱩ ᱠᱚᱨᱟᱣ ᱦᱚᱴᱚ ᱟᱠᱟᱫᱟ ᱭᱩ ᱢᱮᱸᱱ ᱛᱟᱦᱮᱸᱱᱟ᱾ ᱡᱮ ᱚᱱᱮ ᱢᱤᱫᱴᱮᱱ ᱥᱩᱠᱨᱤ ᱚᱸᱱᱠᱟ ᱮᱢ ᱞᱮᱫᱮᱭᱟ ᱥᱮ ᱪᱮ ᱟᱨ ᱠᱟᱹᱢᱤ ᱠᱟᱹᱛᱤᱧ ᱯᱮ ᱤᱧᱟᱹᱜ ᱵᱟᱝ ᱡᱩᱛ ᱠᱟᱹᱛᱤᱧ ᱯᱮ ᱚᱱᱠᱟ ᱠᱟᱛᱷᱟ ᱠᱟᱛᱮ ᱚᱱᱮ ᱯᱚᱭᱥᱟ ᱴᱟᱠᱟ ᱠᱚᱫᱚ ᱢᱟᱢᱟᱭᱩ ᱪᱮᱫ ᱜᱮ ᱵᱟᱭ ᱮᱢ ᱟᱠᱟᱫᱟ ᱥᱩᱫᱩ ᱚᱱᱮ ᱥᱩᱠᱨᱤ ᱛᱤᱜᱤ ᱦᱩᱭ ᱠᱟᱱᱟ᱾ ᱦᱮᱸ
ᱳ ᱢᱟᱱᱮ ᱦᱚᱲᱟ ᱦᱚᱲ ᱴᱷᱮᱡ ᱟᱨ ᱪᱮᱫ ᱢᱟᱱᱮ ᱥᱩᱠᱨᱤ ᱤᱢᱟᱣ ᱠᱚ ᱟᱫᱚ ᱠᱚ ᱠᱟᱹᱢᱤ ᱠᱟᱛᱟᱢᱟ ᱚᱱᱠᱟ?
ᱦᱳᱭ ᱚᱱᱠᱟ
ᱚᱻᱦᱚᱸ ᱟᱪᱪᱷᱟ ᱟᱪᱪᱷᱟ ᱱᱟᱯᱟᱭ ᱜᱮ
ᱟᱸᱮ ᱛᱟᱦᱚᱞᱮ ᱵᱟᱝ ᱢᱮᱱᱟᱜ ᱛᱟᱯᱮᱭᱟ? ᱱᱮᱛᱟᱞ ᱫᱚ ᱠᱟᱹᱢᱤ ᱢᱤᱫᱴᱟᱝ ᱥᱩᱠᱤ ᱮᱢᱟᱭᱟᱢ ᱵᱟᱸᱫᱷ ᱠᱚ ᱡᱩᱫ ᱠᱟ ᱛᱟᱢᱟ ᱠᱤ
ᱦᱮᱸ ᱚᱱᱟ ᱫᱚ ᱟᱹᱰᱤ ᱞᱟᱦᱟᱛᱮ
ᱟ ᱢᱟᱨᱟᱝ ᱢᱚᱱ ᱢᱮᱱᱟᱜ ᱛᱟᱞᱮᱭᱟ᱾
ᱚᱰᱮᱜᱮ ᱱᱟ ᱠᱚ ᱠᱚᱨᱟᱣ ᱦᱚᱴᱚ ᱠᱟᱫᱟ ᱟᱹᱰᱤ ᱞᱟᱦᱟᱛᱮ ᱟᱫᱚ ᱱᱮᱛᱟᱨ ᱫᱚ ᱵᱟᱠᱩ ᱠᱟᱹᱢᱤ ᱜᱮᱭᱟ ᱥᱮ ᱯᱷ ᱫᱵᱟᱭ ᱛᱮᱫᱚ
ᱦᱮᱸ ᱟᱨ ᱛᱟᱦᱞᱮ ᱦᱟᱹᱠᱩ ᱠᱚᱯᱮ ᱪᱟᱥ ᱠᱚ ᱜᱮᱭᱟ?
ᱦᱮᱸ ᱪᱟᱥ ᱠᱩ ᱜᱤᱭᱟᱞᱮ
ᱦᱟᱠᱩ ᱦᱮᱱᱟᱜ ᱠᱚᱛᱟ ᱯᱮᱭᱟ ᱛᱟᱦᱞᱮ ᱵᱟᱸᱫᱽ ᱨᱮ ᱞᱟᱹᱴᱩ ᱞᱟᱹᱴᱩᱼᱦᱟᱝ?
ᱵᱟᱝ ᱱᱤᱭᱟᱹ ᱵᱟᱨ ᱫᱚ ᱟᱹᱣᱨᱤᱤᱞᱮ ᱟᱲᱟᱜ ᱠᱚᱣᱟ ᱟᱸᱡᱮᱫ ᱞᱟᱦᱟ ᱞᱮ ᱞᱟᱦᱟ ᱥᱮᱱ ᱢᱟᱱᱮ ᱱᱤᱭᱟᱹ ᱥᱮᱨᱢᱟ ᱟᱸᱡᱮᱫ ᱦᱩᱭᱞᱮᱱ ᱟᱫᱚ ᱦᱚᱸᱜ ᱱᱚᱜ ᱚᱭ ᱫᱟᱜ ᱜᱮᱫ ᱛᱮ ᱫᱟᱜ ᱛᱚᱵᱟᱜ ᱠᱟᱱᱟ᱾
ᱦᱮᱸ
ᱟᱫᱚ ᱦᱟᱹᱠᱩ ᱠᱚ ᱟᱲᱟᱜ ᱠᱚ ᱦᱩᱭᱩᱜᱼᱟ᱾
ᱦᱮᱸ
ᱱᱟᱥᱮ ᱱᱟᱥᱮ ᱜᱮ ᱛᱚᱵᱟᱜ ᱡᱟᱣᱨᱟ ᱠᱟᱱᱟ᱾
ᱦᱟᱹᱠᱩᱢ ᱥᱟᱵ ᱫᱟᱲᱮ ᱟᱠᱚ ᱜᱮᱭᱟ ᱟᱢ?
ᱵᱟᱝ ᱵᱟᱝ ᱜᱮ ᱠᱚ ᱤᱫ ᱫᱚ ᱥᱟᱵ ᱵᱟᱲᱟ ᱠᱟᱜ ᱠᱚᱜᱮᱭᱟ ᱵᱟᱹᱧ ᱞᱟᱹᱭᱟ ᱠᱚ ᱠᱟᱱᱟ ᱠᱚ ᱵᱟᱝᱠᱷᱟᱱ ᱟᱞᱮ ᱛᱚ ᱵᱟᱝ ᱠᱚ ᱢᱮᱱᱟᱜ ᱜᱮᱭᱟ ᱥᱮ ᱟᱫᱚ ᱡᱟᱦᱟᱸ ᱛᱤᱥ ᱡᱚᱢ ᱠᱚ ᱵᱩᱡᱷᱟᱹᱣ ᱮ ᱨᱮᱦᱚᱸ ᱟᱫᱚ ᱵᱟᱵᱟᱭ ᱥᱟᱵ ᱠᱚ ᱛᱟᱦᱮᱱ ᱜᱮ ᱡᱟᱞ ᱡᱟᱞ ᱛᱮ ᱟᱫᱚ ᱥᱮᱨᱚᱠᱚᱢ ᱟᱬᱜᱚ ᱠᱟᱛᱮᱜ ᱢᱟ ᱵᱟᱝ ᱥᱟᱵ ᱦᱩᱭ ᱟᱠᱟᱱ ᱜᱮᱭᱟ᱾
ᱚ ᱦᱮᱸ
ᱟᱯᱮ ᱥᱮᱫ ᱫᱚ ᱵᱟᱱᱫᱽ ᱠᱚ ᱢᱮᱱᱟᱜ ᱟᱥᱮ ᱵᱟᱝ ᱛᱟᱦᱚᱞᱮ?
ᱦᱮᱸ ᱦᱮᱱᱟᱜᱼᱟ᱾ ᱟᱞᱮ ᱴᱷᱮᱡ ᱦᱚᱸ ᱦᱮᱱᱟᱜᱼᱟ ᱟᱞᱮ ᱟᱛᱩ ᱨᱮᱦᱚ ᱵᱟᱸᱫ ᱢᱮᱱᱟᱜᱼᱟ ᱢᱤᱫ ᱟᱹᱰᱤ ᱢᱟᱨᱟᱝ ᱵᱟᱸᱫ ᱢᱮᱱᱟᱜᱼᱟ᱾ ᱦᱮ ᱞᱟᱴᱩ ᱜᱮᱭᱟ ᱰᱷᱮᱨ ᱜᱮ ᱟᱨ ᱦᱟᱹᱠᱩ ᱦᱮᱱᱟᱜ ᱠᱚᱣᱟ ᱚᱱᱠᱟ ᱫᱚᱢᱮ ᱞᱟᱦᱟᱛᱮ ᱚᱱᱠᱟ ᱦᱟᱠᱩ ᱠᱚ‌ ᱥᱟᱵᱪᱚᱣᱟᱜ ᱠᱟᱱ ᱛᱟᱦᱮᱸᱼᱟ᱾ ᱛᱟᱯᱚᱨᱮ ᱡᱚᱠᱷᱚᱱ ᱱᱟᱣᱟ ᱵᱟᱸᱫᱷ ᱠᱚ ᱵᱮᱱᱟᱣ ᱠᱮᱫ ᱛᱟᱞᱮᱭᱟ ᱢᱟᱨᱟᱝ ᱞᱟ ᱦᱚᱪᱚ ᱠᱮᱫᱟ ᱠᱚ ᱤᱱᱟᱹ ᱯᱚᱨ ᱫᱚ ᱦᱟᱹᱠᱩ ᱠᱚ ᱵᱟᱝᱠᱚ ᱥᱟᱵ ᱦᱚᱪᱚᱣᱟᱜᱼᱟ᱾ ᱤᱱᱟᱹᱜ ᱫᱚ ᱠᱷᱟᱱ ᱢᱟᱱᱮ ᱦᱟᱹᱠᱩ ᱥᱟᱵ ᱫᱚ ᱫᱚᱢᱮᱧ ᱠᱩᱥᱤᱭᱟᱜᱼᱟ ᱢᱮ ᱡᱚᱠᱷᱚᱱ ᱠᱟᱹᱴᱤᱡ ᱤᱧ ᱛᱟᱦᱮᱸ ᱠᱟᱱᱟ ᱥᱮ ᱚ ᱚᱲᱟᱜ ᱨᱮ ᱤᱧ ᱵᱟᱹᱧ ᱢᱮᱛᱟᱭᱟ ᱪᱚ ᱤᱧ ᱫᱚ ᱦᱟᱹᱠᱩ ᱥᱟᱵ ᱤᱫᱤᱧ ᱢᱮ ᱨᱟᱜ ᱨᱟᱜ ᱛᱤᱧ ᱢᱮᱛᱟᱭᱟ ᱤᱧ ᱫᱚ ᱦᱟᱹᱠᱩ ᱥᱟ ᱥᱟᱵ ᱤᱫᱤᱧ ᱢᱮ ᱤᱧ ᱫᱚ ᱪᱟᱞᱟᱜ ᱜᱤᱭᱟᱹᱧ᱾ ᱨᱟᱜ ᱨᱟᱜ ᱛᱤᱧ ᱤᱫᱤ ᱠᱚᱣᱟ ᱡᱚᱛᱚ ᱦᱚᱲᱤᱧ ᱤᱫᱤ ᱠᱚᱣᱟ ᱤᱧ ᱵᱟ ᱦᱩᱧ ᱤᱫᱤᱭᱮᱭᱟ ᱤᱧ ᱜᱚ ᱦᱚᱧ ᱤᱫᱤᱭᱮᱭᱟ᱾ ᱡᱚ ᱵᱚᱱ ᱪᱟᱞᱟᱜᱼᱟ, ᱡᱚᱛᱚ ᱦᱚᱲ ᱵᱚᱱ ᱪᱟᱞᱟᱜᱼᱟ, ᱮᱠᱞᱟ ᱫᱚ ᱵᱟᱹᱧ ᱪᱟᱞᱟᱜᱼᱟ᱾ ᱚ
ᱫᱚᱢᱮ ᱛᱟᱦᱚᱞᱮ ᱦᱟᱹᱠᱩ ᱫᱚᱢ ᱥᱟᱵ ᱠᱚᱜᱮᱭᱟ᱾
ᱦᱮᱸ ᱦᱟᱹᱠᱩ ᱥᱟᱵ ᱢᱟᱱᱮ ᱢᱤᱫᱴᱮᱡ ᱨᱟᱹᱥᱠᱟᱹ ᱜᱮᱭᱟ᱾ ᱨᱟᱹᱥᱠᱟᱹ ᱛᱟᱦᱮᱸ ᱠᱟᱱᱟ ᱞᱟᱦᱟᱛᱮ ᱟᱫᱚ ᱱᱮᱛᱟᱨ ᱫᱚ ᱡᱚᱱ ᱵᱟᱹᱭ ᱵᱟᱹᱭᱛᱤ ᱦᱟᱨᱟ ᱪᱟᱞᱟᱜ ᱠᱟᱱᱟ ᱟᱫᱚ ᱱᱮᱛᱟᱨ ᱱᱮᱛᱟᱨ ᱫᱚ ᱚᱱᱟ ᱠᱚ ᱩᱱᱟᱹᱜ ᱨᱟᱹᱥᱠᱟᱹ ᱵᱟᱝ ᱵᱩᱡᱷᱟᱹᱜ ᱠᱟᱱᱟ ᱨᱟᱹᱥᱠᱟᱹ ᱠᱚ ᱟᱫ ᱪᱟᱞᱟᱜ ᱠᱟᱱᱟ ᱚᱱᱟ ᱠᱚᱨᱮᱱᱟᱜ ᱫᱚ ᱻ ᱦᱟᱨᱟ ᱪᱟᱞᱟᱣ ᱥᱟᱶ ᱥᱟᱶᱛᱮ ᱚᱱᱟ ᱨᱟᱹᱥᱠᱟᱹ ᱠᱚ ᱟᱫ ᱪᱟᱞᱟᱜ ᱠᱟᱱᱟ ᱦᱮᱸ ᱛᱚ ᱴᱷᱤᱠᱜᱮᱭᱟ ᱱᱚᱣᱟ ᱴᱟᱜ ᱦᱩᱭᱱᱟ ᱦᱮᱸ ᱛᱟᱦᱞᱮ ᱟᱢ ᱠᱚᱞ ᱢᱮ ᱱᱤᱭᱟᱹ ᱯᱚᱨ ᱫᱚ ᱦᱳᱭᱛᱚ
ᱴᱷᱤᱠ ᱜᱮᱭᱟ ᱢᱟ᱾
ᱴᱷᱤᱠ ᱜᱮᱭᱟ